ᱚ
ᱡᱚᱦᱟᱨ ᱜᱮ ᱜᱚᱢᱠᱮ᱾
ᱦᱮᱸ ᱡᱚᱦᱟᱨ ᱜᱮ ᱫᱟ᱾ᱪᱮᱫ ᱞᱮᱠᱟ ᱱᱟᱯᱟᱭ ᱵᱟᱲᱟ ᱜᱮ
ᱦᱳᱭ ᱜᱚᱝᱠᱮ ᱱᱟᱯᱟᱭ ᱵᱟᱲᱟ ᱜᱮ ᱟᱹᱵᱤᱱ ᱞᱟᱹᱭ ᱵᱤᱱ ᱪᱮᱫ ᱞᱮᱠᱟ ᱱᱟᱯᱟᱭ ᱵᱟᱲᱟ
ᱜᱚ ᱵᱟᱵᱟ ᱛᱟᱠᱚ
ᱦᱳᱭ ᱡᱚᱛᱚ ᱚᱲᱟᱜ ᱨᱮᱜᱮ ᱡᱚᱛᱚ ᱦᱚᱲ ᱜᱮ ᱱᱟᱯᱟᱭ ᱵᱟᱲᱟ ᱜᱮ᱾ ᱟᱹᱵᱤᱱ ᱪᱮᱫ ᱞᱮᱠᱟ ᱢᱮᱱᱟᱜ ᱵᱤᱱᱟ ᱞᱟᱹᱭ ᱵᱤᱱ ᱦᱳᱭ ᱦᱳᱭ
ᱦᱮᱸ ᱪᱮᱫ ᱪᱮᱠᱟᱭ ᱦᱩᱭᱩᱜ ᱠᱟᱱᱟ ᱛᱚᱵᱮ ᱱᱤᱛ ᱫᱚ?
ᱜᱚᱝᱠᱮ ᱦᱚᱸᱜ ᱚᱭ ᱫᱩᱲᱩᱵ ᱵᱟᱲᱟ ᱦᱩᱭ ᱠᱟᱱᱟ ᱱᱚᱛᱮ ᱫᱚ ᱟᱨᱠᱤ ᱚᱲᱟᱜ ᱨᱮᱜᱮ ᱢᱮᱱᱟᱜᱼᱟ
ᱦᱮᱸ ᱟᱨ ᱠᱤᱫᱩᱜ ᱠᱚ ᱤᱥᱤᱱ ᱵᱟᱲᱟ ᱦᱩᱭᱱᱟ ᱥᱮ ᱵᱟᱝ?
ᱦᱳᱭ ᱜᱚᱝᱠᱮ᱾ ᱤᱥᱤᱱ ᱵᱟᱲᱟ ᱫᱚ ᱦᱳᱭᱠ ᱡᱚᱢ ᱵᱟᱲᱟ ᱠᱟᱹᱴᱤᱡ ᱵᱤᱞᱚᱢ ᱜᱮᱭᱟ᱾
ᱚ
ᱟᱹᱵᱤᱱᱟᱜ ᱠᱚ ᱡᱚᱢ ᱵᱟᱲᱟ ᱠᱚᱫᱚ᱾ ᱦᱳᱭ ᱜᱚᱝᱠᱮ ᱤᱥᱤᱱ ᱠᱚᱫᱚ ᱦᱩᱭ ᱟᱠᱟᱱᱟ
ᱦᱮᱸ᱾ ᱤᱧ ᱫᱚ ᱵᱟᱹᱧ ᱡᱚᱢ ᱟᱠᱟᱫᱟ, ᱤᱥᱤᱱ ᱫᱚ ᱦᱩᱭ ᱟᱠᱟᱱ ᱜᱮᱭᱟ᱾ ᱡᱚᱢᱜᱤ ᱵᱟᱹᱠᱤ ᱢᱮᱱᱟᱜᱼᱟ
ᱟᱪᱪᱷᱟ ᱟᱪᱪᱷᱟ ᱜᱚᱝᱠᱮ
ᱦᱮᱸ ᱤᱧ ᱦᱚᱧ ᱫᱩᱲᱩᱵ ᱡᱤᱨᱟᱹᱣ ᱟᱠᱟᱱᱟ ᱱᱤᱛ ᱫᱚ᱾ᱦᱩᱸ ᱚᱲᱟᱜ ᱥᱮᱜ ᱨᱮ ᱟᱹᱰᱤ ᱟᱸᱴ ᱜᱚᱨᱚᱢ ᱠᱟᱱᱟ ᱥᱮ ᱟᱫᱚ ᱚᱱᱟᱜᱮ ᱵᱟᱨᱦᱮ ᱥᱮᱫ ᱛᱷᱚᱲᱟ ᱦᱮᱡ ᱠᱟᱛᱮ ᱤᱧ ᱫᱩᱲᱩᱵ ᱜᱤᱨᱟᱹᱣ ᱟᱠᱟᱱᱟ᱾
ᱚᱻ ᱟᱪᱪᱷᱟ ᱟᱪᱪᱷᱟ ᱚᱱᱠ ᱦᱳᱭ ᱜᱚᱨᱚᱢ ᱠᱤᱪᱷᱩ ᱫᱤᱱ ᱫᱷᱚᱨ ᱵᱷᱟᱜᱮ ᱜᱚᱨᱚᱢ ᱵᱟᱹᱲᱛᱤ ᱫᱟᱭ, ᱫᱟᱜ ᱦᱚᱸ ᱵᱟᱨ ᱠᱚᱫᱤᱱ ᱫᱷᱚᱨᱮ ᱫᱟᱜ ᱦᱚᱸ ᱵᱟᱝ ᱡᱚᱨᱚ ᱟᱫᱟᱭ
ᱵᱟ ᱟᱞᱮᱥᱮᱫ ᱫᱚ ᱱᱚᱛᱮ ᱫᱟᱜ ᱫᱚᱭ ᱫᱟᱜ ᱠᱟᱜ ᱜᱮᱭᱟ᱾ ᱟᱯᱮᱥᱮᱫ ᱫᱚ ᱵᱟᱭ ᱫᱟᱜ ᱟᱠᱟᱫᱟ ᱵᱟᱝ?
ᱵᱟ ᱦᱚᱸᱜ ᱵᱟᱨ ᱯᱮ ᱫᱤᱱ ᱫᱚ ᱫᱟᱜ ᱫᱚ ᱵᱟᱹᱱᱩᱜᱼᱟ
ᱦᱮᱸ ᱱᱚᱛᱮ ᱫᱚ ᱛᱮᱦᱤᱧ ᱮ ᱫᱟᱜ ᱞᱮᱫ ᱜᱮᱭᱟ ᱦᱟᱞᱠᱟ ᱛᱷᱚᱲᱟ ᱜᱟᱱ ᱦᱮᱸ ᱱᱟᱥᱮ ᱱᱟᱥᱮ ᱧᱩᱨᱩ ᱫᱚ ᱧᱩᱨᱩ ᱵᱟᱲᱟ ᱞᱮᱱ ᱜᱮᱭᱟ
ᱚ ᱱᱟᱯᱟᱭ ᱠᱟᱛᱷᱟ ᱜᱮ ᱛᱟᱦᱚᱞᱮ ᱦᱳᱭ ᱚᱱᱮ ᱚᱱᱮ ᱫᱟᱜ ᱠᱚᱜᱮ ᱛᱚ ᱜᱚᱝᱠᱮ ᱟᱨᱚ ᱚᱱᱮ ᱫᱟᱜ ᱫᱚ ᱟᱨᱚ ᱜᱚᱨᱚᱢᱚᱜ ᱜᱮᱭᱟ᱾
ᱦᱮᱸ ᱱᱮᱜ ᱮ ᱱᱤᱭᱟᱹ ᱚᱛ ᱞᱚᱦᱚᱫ ᱞᱮᱠᱟᱭ ᱫᱟᱜ ᱮᱫᱟ ᱟᱨᱮ ᱥᱤᱛᱩᱝ ᱮᱫᱟ ᱟᱹᱰᱤ ᱟᱸᱴ ᱟᱨ ᱚᱱᱟ ᱠᱚᱭ ᱵᱷᱟᱵᱽ ᱨᱟᱠᱟᱵ ᱛᱟᱵᱚᱜ ᱠᱟᱱᱟ ᱛᱚ᱾ ᱟᱹᱰᱤ ᱟᱸᱴ ᱜᱮ ᱜᱚᱨᱚᱢ ᱜᱮᱥ ᱟᱹᱭᱠᱟᱹᱜ ᱠᱟᱱᱟ᱾ ᱜᱚᱝᱠᱮ ᱮ ᱟᱸᱡᱚᱢ ᱫᱟᱢ ᱥᱮ ᱵᱟᱝ ᱟᱸᱡᱚᱢᱚᱜ ᱠᱟᱱᱟ ᱥᱮ ᱵᱟᱝ ᱫᱟ ᱤᱧᱟᱹᱜ ᱨᱚᱲ
ᱟᱸᱡᱚᱢ ᱠᱟᱱᱟ᱾ ᱦᱮᱞᱳ
ᱦᱮᱸ ᱤᱧ ᱫᱚᱧ ᱟᱸᱚᱢᱮᱫ ᱠᱟᱱ ᱜᱮᱭᱟ ᱟᱢᱤ ᱤᱧᱟᱝ ᱟᱢ ᱟᱸᱡᱚᱢ ᱫᱟ ᱥᱮ ᱵᱟᱝ
ᱦᱳᱭ ᱦᱳᱭ ᱟᱸᱡᱚᱢᱚᱜ ᱠᱟᱱᱟ ᱟᱸᱡᱚᱢᱚᱜ ᱠᱟᱱᱟ
ᱦᱮᱸ ᱛᱚ ᱟᱢᱟᱜ ᱛᱷᱚᱲᱟᱜᱟᱱᱮ ᱢᱟᱱᱮ ᱢᱤᱫ ᱜᱷᱟᱹᱲᱤ ᱠᱟᱛᱮᱜ ᱟᱣᱟᱡ ᱵᱟᱹᱧ ᱟᱸᱡᱚᱢ ᱮᱫᱟ
ᱚᱻ ᱛᱟᱦᱚᱞᱮ ᱱᱮᱴᱚᱣᱟᱨᱠ ᱠᱚ ᱡᱟᱹᱱᱤᱡ ᱰᱤᱥᱴᱟᱵᱚᱜ ᱠᱟᱱ ᱜᱮᱭᱟ᱾
ᱦᱮᱸ ᱛᱷᱚᱲᱟ ᱜᱟᱱ ᱯᱟᱥᱮ ᱟᱢᱟᱜ ᱴᱟᱣᱟᱨ ᱮ ᱰᱤᱥᱴᱟᱯ ᱫᱟᱭ
ᱦᱳᱭ ᱦᱳᱭ ᱰᱤᱥᱴᱟᱯ ᱫᱟᱭ ᱦᱚᱭᱛᱚ ᱟᱹᱰᱤ ᱜᱚᱢᱠᱮ ᱛᱟᱦᱞᱮ ᱤᱭᱟᱹ ᱵᱩᱨᱩ ᱵᱩᱨᱩ ᱯᱟᱛᱟ ᱠᱚ ᱟᱸᱡᱚᱢ ᱟᱠᱟᱫᱟᱢ ᱥᱮ ᱵᱟᱝ
ᱵᱩᱨᱩ ᱯᱟᱛᱟ ᱵᱟᱹᱧ ᱟᱸᱡᱚᱢ ᱵᱟᱲᱟ ᱟᱠᱟᱫᱟ
ᱛᱟᱦᱚᱞᱮ ᱮᱴᱟᱜ ᱫᱤᱥᱚᱢ ᱨᱮ ᱢᱮᱱᱟᱜ ᱵᱚᱱᱟ ᱟᱵᱚ ᱫᱚ ᱛᱟᱦᱚᱞᱮ ᱟᱹᱰᱤ ᱯᱷᱟᱨᱟᱠ ᱜᱮ ᱢᱮᱱᱟᱜ ᱵᱚᱱᱟ
ᱟᱢ ᱫᱚ ᱚᱠᱟ ᱫᱤᱥᱚᱢ ᱠᱷᱚᱭᱮᱢ ᱢᱮᱱ ᱫᱟᱫᱟ ᱚ ᱟᱢ ᱫᱚ ᱵᱮᱝᱜᱚᱞ ᱫᱤᱥᱚᱢ ᱤᱧ ᱫᱚ ᱡᱷᱟᱲᱠᱷᱚᱸᱰ ᱫᱤᱥᱚᱢ
ᱚ ᱟᱪᱪᱷᱟ ᱟᱪᱪᱷᱟ
ᱟᱯᱮ ᱥᱮᱫ ᱫᱚ ᱵᱩᱨᱩ ᱠᱚ ᱢᱮᱱᱟᱜᱼᱟ ᱛᱚᱵᱮ ᱵᱟᱝ
ᱦᱳᱭ ᱟᱯᱮ ᱥᱮᱫ ᱦᱚᱸ ᱛᱚ ᱵᱩᱨᱩ ᱚᱱᱛᱮᱱᱟᱜ ᱵᱩᱨᱩ ᱜᱮ ᱱᱚᱛᱮ ᱦᱮᱡ ᱟᱠᱟᱱᱟ ᱟᱫᱚ
ᱦᱮᱸ ᱟᱞᱮ ᱥᱮᱫ ᱦᱚᱸ ᱵᱩᱨᱩ ᱠᱚ ᱢᱮᱱᱟᱜ ᱜᱮᱭᱟ
ᱦᱳᱭ, ᱦᱳᱭ ᱵᱤᱨ ᱠᱚᱦᱚᱸ ᱢᱮᱱᱟᱜ ᱜᱮᱭᱟ ᱢᱮᱱᱠᱷᱟᱱ ᱱᱚᱛᱮ ᱦᱚᱸ
ᱟᱞᱮ ᱥᱮᱫ ᱦᱚᱸ ᱢᱮᱱᱟᱜ ᱜᱮᱭᱟ ᱵᱤᱨ ᱠᱚ
ᱦ ᱱᱚᱜᱼᱚᱭ ᱤᱭᱟᱹ ᱵᱩᱨᱩ ᱯᱟᱛᱟ ᱥᱮ- -ᱴᱮᱨᱱᱟ ᱦᱩᱭᱩᱜ ᱠᱟᱱᱟ ᱟᱨᱠᱤ ᱟᱫᱚ ᱱᱟᱱᱟᱱ ᱡᱟᱭᱜᱟ ᱠᱚᱨᱮ ᱜᱮ ᱦᱩᱭᱩᱜᱼᱟ ᱵᱩᱨᱩ ᱯᱟᱛᱟ ᱫᱚ ᱟᱫᱚ ᱚᱸᱰᱮ ᱥᱩᱨ ᱠᱚ ᱦᱳᱭ ᱦᱳᱭ ᱥᱩᱨ ᱠᱚᱨᱮ ᱦᱩᱭᱩᱜᱼᱟ ᱢᱤᱫᱴᱮᱱ ᱯᱟᱸᱪ ᱛᱟ. ᱨᱤᱠ ᱞᱮᱠᱟ
ᱟᱪᱪᱷᱟ ᱦᱮᱸᱛᱚ ᱪᱮᱫ ᱞᱮᱠᱟ ᱦᱩᱭᱩᱜᱼᱟ ᱢᱟᱱᱮ ᱟᱹᱰᱤ ᱵᱮᱥ ᱜᱮ ᱦᱩᱭᱩᱜᱼᱟ ᱥᱮ
ᱟᱹᱰᱤ ᱨᱚᱢᱚᱡᱽ ᱜᱮ ᱦᱮᱸ ᱦᱮᱸ ᱵᱟ ᱵᱟᱝ ᱟᱹᱰᱤ ᱨᱚᱢᱚᱡᱽ ᱜᱮᱭᱟ ᱟᱹᱰᱤ ᱟᱢᱫᱟ ᱟᱭᱢᱟ ᱥᱟ. ᱜᱤᱧ ᱥᱟ. ᱜᱤᱧ ᱦᱚᱲ ᱠᱚ ᱦᱤᱡᱩᱜᱼᱟ ᱟᱯᱮ ᱫᱤᱥᱚᱢ ᱠᱷᱚᱱ ᱦᱚᱸ ᱟᱹᱰᱤ ᱟᱭᱢᱟ ᱦᱚᱲ ᱦᱚᱸ ᱠᱚ ᱦᱤᱡᱩᱜ ᱜᱮᱭᱟ ᱟᱹᱰᱤ ᱢᱚᱡᱽ ᱜᱮ ᱵᱩᱡᱷᱟᱹᱜᱼᱟ ᱮᱱᱮᱡ ᱥᱮᱨᱮᱧ ᱛᱮ ᱮᱠᱫᱚᱢ ᱵᱩᱨᱩ ᱪᱮᱛᱟᱱ ᱨᱮ ᱫᱮᱡ ᱠᱟᱛᱮᱫ ᱚᱱᱮ ᱯᱩᱡᱟᱹ ᱵᱟᱥᱟᱛ ᱠᱚ ᱮᱠᱫᱚᱢ ᱟᱹᱰᱤ ᱢᱚᱸᱡᱽ ᱜᱮ ᱵᱩᱡᱷᱟᱹᱜᱼᱟ ᱱᱚᱼᱚᱭ ᱥᱮᱨᱢᱟ ᱨᱮ ᱢᱤᱫ ᱪᱷᱚᱴ ᱟᱭᱢᱟ ᱦᱚᱲ ᱥᱟ. ᱜᱤᱧ ᱥᱟ. ᱜᱤᱧ ᱠᱷᱚᱱ ᱦᱮᱡ ᱠᱟᱛᱮᱜ ᱧᱟᱯᱟᱢ ᱟᱹᱰᱤ ᱢᱚᱸᱡᱽ ᱜᱮ ᱵᱩᱡᱷᱟᱹᱜ ᱜᱮᱭᱟ
ᱦᱮᱸ ᱤᱧᱦᱚᱸ ᱟᱸᱡᱚᱢ ᱧᱟᱢ ᱞᱮᱠᱷᱟᱤᱧ ᱪᱟᱞᱟᱜ ᱤᱧ ᱧᱮᱞ ᱟᱜᱩᱭᱟ ᱛᱚᱵᱮ ᱡᱚᱠᱷᱚᱱ ᱟᱢᱮᱢ ᱞᱟᱹᱭᱟᱹᱧ ᱠᱟᱱᱟ ᱡᱮ ᱟᱹᱰᱤ ᱢᱚᱸᱡᱽ ᱜᱮ ᱦᱩᱭᱩᱜᱼᱟ ᱟᱨ ᱞᱟᱹᱴᱩ ᱧᱚᱜ ᱜᱮ ᱦᱩᱭᱩᱜᱼᱟ ᱟᱯᱮ ᱵᱩᱨᱩ ᱯᱟᱛᱟ ᱦᱮᱸ ᱛᱚ ᱤᱧᱦᱚᱧ ᱧᱮᱞ ᱟᱹᱜᱩ ᱠᱟᱜ ᱟ. ᱧ ᱢᱤᱫ ᱫᱷᱟᱣ ᱡᱮ ᱪᱮᱫᱞᱮᱠᱟ ᱦᱩᱭᱩᱜᱼᱟ
ᱦᱳᱭ ᱜᱚᱝᱠᱮ ᱦᱤᱡᱩᱜ ᱢᱮ ᱮᱠᱫᱚᱢ ᱥᱚᱢᱚᱭ ᱥᱚᱢᱚᱭ ᱥᱚᱢᱚᱭ ᱠᱚ ᱡᱩᱫᱤ ᱧᱟᱢ ᱠᱷᱟᱱᱮ ᱦᱤᱡᱩᱜ ᱢᱮ
ᱦᱮᱸ ᱛᱤᱱᱟᱹᱜ ᱫᱤᱱ ᱜᱟᱱ ᱛᱟᱦᱮᱸ ᱦᱩᱭᱩᱜᱼᱟ ᱚᱱᱟ
ᱚᱱᱟ ᱫᱚ ᱢᱤᱫ ᱫᱤᱱ ᱨᱮᱜᱮ ᱦᱩᱭᱩᱜᱼᱟ ᱟᱨᱠᱤ ᱟᱫᱚ ᱱᱚᱼᱚᱭ ᱟᱻ ᱱᱚ-ᱚᱭ ᱦᱚᱞᱟ ᱦᱚᱞᱟ ᱦᱚᱞᱟ ᱠᱷᱚᱱᱮ ᱟᱨᱟᱢᱵᱚ ᱠᱮᱫᱟᱭ ᱢᱟᱱᱮ ᱟᱫᱚ ᱟᱹᱰᱤ ᱱᱟᱱᱟᱱ ᱡᱟᱭᱜᱟ ᱨᱮ ᱵᱩᱨᱩ ᱠᱚ ᱛᱤᱱᱟᱹᱜ ᱢᱮᱱᱟᱜᱼᱟ ᱟᱫᱚ ᱚᱱᱮ ᱵᱩᱨᱩ ᱠᱚ ᱚᱱᱟ ᱵᱩᱨᱩ ᱠᱚᱨᱮ ᱟᱫᱚ ᱢᱟᱱᱮ ᱯᱩᱡᱟᱹ ᱠᱚ ᱦᱩᱭᱩᱜᱼᱟ ᱟᱨᱠᱤ ᱢᱟᱱᱮ ᱦᱚᱞᱟ ᱢᱤᱫᱴᱮᱱ ᱵᱩᱨᱩ ᱨᱮ ᱦᱩᱭᱱᱟ ᱟᱨᱚ ᱜᱟᱯᱟ ᱦᱚᱭᱛᱚ ᱢᱤᱫᱴᱮᱱ ᱨᱮ ᱢᱮᱱᱟᱜᱼᱟ ᱦᱟᱸᱜ ᱟᱫᱚ ᱟᱞᱮ ᱥᱩᱨ ᱨᱮᱫᱚ ᱡᱟᱦᱟᱸᱴᱟᱜ ᱵᱩᱨᱩ ᱢᱮᱱᱟᱜᱼᱟ ᱟᱫᱚ ᱯᱟᱸᱪ ᱛᱟᱹᱨᱤᱠᱷ ᱨᱮ ᱢᱮᱱᱟᱜᱼᱟ ᱟᱨᱠᱤ
ᱡᱟᱦᱟᱸ ᱥᱩᱨ ᱨᱮᱱᱟᱜ ᱵᱩᱨᱩ ᱠᱟᱱᱟ ᱚᱱᱟ ᱫᱚ ᱯᱟᱸᱪ ᱛᱟᱹᱨᱤᱠᱷ ᱦᱩᱭᱩᱜᱼᱟ
ᱦᱳᱭ ᱦᱳᱭ ᱜᱚᱢᱠᱮ ᱦᱳᱭ ᱜᱚᱢᱠᱮ ᱦᱮᱸ ᱚᱱᱠᱟᱱ ᱵᱮᱯᱟᱨ ᱟᱨᱠᱤ ᱪᱟᱞᱟᱣ ᱫᱚ ᱟᱛᱩ ᱨᱮᱱ ᱠᱚᱲᱟ ᱠᱚᱠᱚ ᱞᱟᱹᱭᱮᱫᱟ ᱫᱚ ᱪᱟᱞᱟᱣ
ᱦᱮᱸ ᱟᱨ ᱠᱚᱲᱟ ᱠᱚ ᱥᱟᱶᱜᱮ ᱥᱮᱱ ᱞᱮᱱ ᱠᱷᱟᱱ ᱜᱮ ᱢᱚᱸᱡᱽ ᱥᱚᱸᱜᱮ ᱥᱚᱝᱜᱮ ᱧᱮᱞ ᱵᱟᱲᱟᱭ ᱦᱩᱭᱩᱜᱼᱟ ᱮᱥᱠᱟᱨ ᱫᱚ ᱚᱱᱟ ᱯᱟᱛᱟ ᱠᱚᱨᱮ, ᱧᱮᱧᱮᱞ ᱴᱟᱺᱰᱤ ᱠᱚᱨᱮ ᱦᱚᱸ ᱢᱚᱸᱡᱽ ᱫᱚ ᱵᱟᱝ ᱟᱹᱭᱠᱟᱹᱜᱼᱟ, ᱥᱮ
ᱦᱳᱭ ᱦᱳᱭ ᱜᱚᱢᱠᱮ ᱟ. ᱰᱤ ᱡᱚᱛᱷᱟᱛ ᱠᱟᱛᱷᱟ ᱠᱟᱱᱟ᱾
ᱟᱵᱚ ᱞᱟᱹᱴᱩ ᱧᱚᱜ ᱠᱚᱲᱟ ᱜᱤᱫᱽᱨᱟᱹ ᱠᱚᱫᱚ ᱜᱟᱛᱮ ᱠᱚ ᱥᱟᱶᱜᱮ ᱪᱟᱞᱟᱣ ᱫᱚ ᱨᱟᱹᱥᱠᱟᱹ ᱟᱹᱭᱠᱟᱹᱜᱼᱟ, ᱦᱩᱸ
ᱮᱠᱞᱟ ᱮᱠᱞᱟ ᱫᱚ ᱥᱮᱱ ᱞᱮᱱᱠᱟᱱ ᱢᱚᱸᱡᱽ ᱵᱟᱝ ᱵᱩᱡᱷᱟᱹᱜᱼᱟ ᱥᱮ
ᱵᱟᱸ ᱵᱟᱸ ᱵᱟ ᱮᱠᱞᱟ ᱫᱚ ᱟᱫᱚ ᱮᱠᱞᱟ ᱮᱠᱞᱟ ᱞᱮᱠᱟ ᱜᱮᱢ ᱛᱟᱦᱮᱱᱟ ᱟᱫᱚ ᱨᱟᱹᱥᱠᱟᱹ ᱦᱚᱸ ᱵᱟᱝ ᱵᱩᱡᱷᱟᱹᱜᱼᱟ ᱚᱱᱠᱟ ᱫᱚ
ᱦᱮᱸ ᱟᱨ ᱛᱚᱵᱮ ᱫᱟ ᱟᱯᱮ ᱥᱮᱫ ᱫᱚ ᱦᱩᱲᱩ ᱠᱚᱠᱚ ᱟᱯᱷᱚᱨ ᱵᱟᱲᱟᱣ ᱠᱟᱫᱟ ᱥᱮ ᱵᱟᱝ?
ᱟᱹᱣᱨᱤ ᱮᱠᱷᱚᱱᱳ ᱟᱣᱨᱤ ᱠᱚ ᱟᱨᱟᱢᱵᱷᱚ ᱜᱮᱭᱟ ᱴᱟᱭᱢ ᱞᱟᱜᱟᱜᱼᱟ ᱟᱨᱠᱤ
ᱦᱮᱸ ᱮᱠᱷᱚᱱ ᱫᱚ ᱵᱟᱝ ᱯᱮ ᱟᱯᱷᱚᱨ ᱵᱟᱲᱟ ᱠᱟᱫᱟ, ᱛᱷᱚᱲᱟ ᱜᱟᱱ ᱥᱚᱢᱚᱭᱮ ᱦᱟᱛᱟᱣᱟ ᱵᱟᱝ?
ᱦᱳᱭᱻᱦᱳᱭᱻᱦᱳᱭ ᱜᱚᱢᱠᱮ, ᱛᱷᱚᱲᱟ ᱜᱟᱱ ᱥᱚᱢᱚᱭᱮ ᱦᱟᱛᱟᱣᱼᱟ, ᱟᱥᱚᱞᱮ ᱱᱚᱣᱟ ᱠᱚᱨᱮ ᱫᱚ, ᱞᱟᱹᱭ ᱵᱤᱱ?
ᱦᱮᱸ ᱢᱮᱱᱫᱟᱹᱧ ᱚᱱᱟ ᱟᱯᱮ ᱫᱤᱥᱚᱢ ᱥᱮᱫ ᱫᱚ ᱛᱤᱱᱟᱹᱜ ᱫᱷᱟᱣ ᱜᱟᱱ ᱯᱮ ᱪᱟᱥ ᱛᱟᱦᱮᱸᱱᱟ? ᱵᱚᱪᱷᱚᱨ ᱨᱮ
ᱪᱟᱥ ᱵᱚᱪᱷᱚᱨ ᱨᱮ ᱟᱞᱮ ᱫᱚ ᱱᱚᱣᱟ ᱫᱷᱟᱨᱮ ᱫᱚ ᱫᱟᱜ ᱠᱚᱨᱮ ᱫᱚ ᱩᱱᱟᱹᱜ ᱫᱚ ᱢᱟᱱᱮ ᱥᱚᱢᱚᱥᱥᱟ ᱵᱟᱹᱱᱩᱜᱼᱟ ᱾
ᱮ ᱫᱟᱜ ᱨᱮᱱᱟᱜ ᱚᱥᱩᱵᱤᱛᱟ ᱫᱚ ᱵᱚᱞᱮ ᱵᱟᱱᱩᱜᱼᱟ ᱵᱟᱝ? ᱦᱮᱸ ᱛᱚ᱾
ᱟᱫᱚ ᱢᱟᱱᱮ ᱵᱚᱪᱷᱚᱨ ᱨᱮᱫᱚ ᱟᱫᱚ ᱦᱳᱭᱳᱜ ᱜᱮᱭᱟ ᱚᱱᱮ ᱵᱟᱨ ᱫᱷᱟᱣ ᱛᱷᱮᱠᱮ ᱯᱮ ᱫᱷᱟᱣ ᱫᱚ ᱪᱟᱥ ᱜᱮᱭᱟ ᱠᱚ, ᱟᱹᱰᱤ ᱦᱚᱲ ᱟᱫᱚ ᱪᱟᱥ ᱫᱚ ᱱᱮᱛᱟᱨ ᱫᱚ ᱠᱟᱹᱴᱤᱡ ᱟᱹᱰᱤ ᱦᱚᱲ ᱜᱮᱠᱚ ᱠᱚᱢ ᱠᱟᱫᱟ ᱠᱚ ᱟᱨᱠᱤ ᱚᱱᱟ ᱚᱱᱮ ᱵᱟᱡᱟᱨ ᱫᱤᱥᱚᱢ ᱠᱚ ᱦᱳᱭ ᱵᱚᱪᱷᱚᱨ ᱨᱮ ᱵᱟᱨ ᱫᱷᱟᱣ ᱜᱟᱱ ᱠᱚ ᱪᱟᱥ ᱜᱮᱭᱟ᱾
ᱟᱨ ᱱᱤᱭᱟᱹᱢ ᱢᱮᱱ ᱦᱚᱪᱚᱭᱫᱟ ᱡᱮ, ᱵᱟᱡᱟᱨ ᱫᱤᱥᱚᱢ ᱠᱚ ᱥᱮᱱ ᱵᱟᱲᱟ ᱠᱟᱱᱟ, ᱡᱟᱦᱟᱸ ᱟᱛᱳ ᱠᱚᱨᱮ ᱢᱮᱱᱟᱜ ᱠᱚᱣᱟ ᱢᱟᱱᱮ ᱩᱱᱠᱩ ᱫᱚ ᱵᱟᱡᱟᱨ ᱨᱮ, ᱚᱲᱟᱜ ᱠᱟᱛᱮᱜ ᱠᱚ ᱛᱟᱦᱮᱱ ᱠᱟᱱᱟ ᱥᱮ, ᱚᱱᱠᱟ ᱠᱟᱹᱢᱤ ᱞᱟᱹᱜᱤᱫ ᱠᱚ ᱥᱮᱱ ᱠᱟᱱᱟ?
ᱠᱟᱹᱢᱤ ᱞᱟᱹᱜᱤᱫ ᱜᱮ ᱥᱮᱱ ᱠᱟᱛᱮ ᱟᱫᱚ, ᱟᱭᱢᱟ ᱥᱮᱨᱢᱟ ᱡᱚᱠᱷᱚᱱ ᱠᱚ ᱛᱟᱦᱮᱸᱱ ᱠᱟᱱᱟ, ᱥᱮ ᱵᱟᱡᱟᱨ ᱠᱚᱨᱮ ᱟᱫᱚ ᱛᱚᱠᱷᱚᱱ ᱟᱫᱚ ᱚᱲᱟᱜ, ᱚᱲᱟᱜ ᱠᱷᱟᱹᱛᱤᱨ ᱠᱚ ᱛᱟᱦᱮᱸᱱ ᱠᱟᱱᱟ ᱛᱚᱠᱷᱚᱱ ᱟᱨᱠᱤ
ᱦᱮᱸ ᱡᱟᱦᱟᱸᱭ ᱵᱟᱨᱦᱮ ᱠᱟᱹᱢᱤ ᱪᱟᱞᱟᱜ ᱠᱟᱱᱟ, ᱛᱚ ᱟᱭᱢᱟ ᱫᱤᱱᱮ ᱦᱩᱭ ᱞᱮᱱᱠᱷᱟᱱ ᱚᱱᱛᱮᱨᱮ ᱚᱱᱛᱮ ᱨᱮᱜᱮ ᱚᱲᱟᱜ ᱮ ᱵᱮᱱᱟᱣ ᱫᱟ ᱵᱟᱝᱠᱷᱟᱱ ᱚᱲᱟᱜ ᱮ ᱦᱟᱛᱟᱣ ᱫᱟ᱾
ᱦᱳᱭ ᱦᱳᱭ ᱜᱚᱝᱠᱮ, ᱦᱳᱭ ᱱᱚᱝᱠᱟ ᱜᱮᱛᱚ ᱦᱩᱭᱩᱜ ᱠᱟᱱᱟ ᱫᱤᱥᱚᱢ ᱫᱩᱱᱭᱟᱹ ᱨᱮᱫᱚ
ᱚᱸ ᱚᱱᱟ ᱵᱟᱨᱦᱮ ᱥᱮᱜ ᱠᱟᱹᱢᱤ ᱥᱮᱱ ᱠᱟᱛᱮᱜ ᱟᱯᱱᱟᱨ ᱟᱛᱳ ᱦᱚᱸ, ᱫᱤᱥᱚᱢ ᱦᱚᱸᱠᱚ ᱵᱟᱹᱜᱤᱭᱟᱜ ᱠᱟᱱᱟ᱾ ᱠᱟᱱᱟ, ᱡᱟᱦᱟᱸᱭ ᱠᱚᱫᱚ
ᱦᱳᱭ ᱜᱚᱝᱠᱮ ᱟᱹᱰᱤ ᱟᱹᱰᱤ ᱠᱤᱪᱷᱩ ᱟᱵᱚᱣᱟᱜ ᱦᱚᱜᱼᱚᱭ ᱨᱤᱛᱤ ᱨᱮᱣᱟᱡᱽ ᱠᱚ ᱟᱹᱰᱤ ᱠᱤᱪᱷᱩ ᱦᱤᱲᱤᱧ ᱦᱚᱸ ᱦᱤᱲᱤᱧ ᱫᱟᱠᱚ ᱡᱷᱚᱛᱚ ᱦᱚᱲ ᱟᱥᱛᱮ ᱟᱥᱛᱮ, ᱦᱳᱭ ᱜᱚᱝᱠᱮ
ᱤᱧ ᱫᱚ ᱱᱤᱭᱟᱹᱜᱤᱧ ᱢᱮᱱᱮᱫᱟ ᱡᱮ ᱵᱟᱨᱦᱮ ᱫᱤᱥᱚᱢ ᱪᱟᱞᱟᱜ ᱫᱚ ᱫᱚᱨᱠᱟᱨ ᱠᱟᱱ ᱜᱮᱭᱟ ᱾ ᱵᱟᱝ ᱪᱟᱞᱟᱜ ᱫᱚ ᱵᱟᱝ ᱠᱟᱱᱟ ᱵᱚᱞᱮ ᱟᱫᱚ ᱡᱟᱸᱦᱟᱸ ᱟᱯᱱᱟᱨ ᱟᱛᱳ ᱚᱲᱟᱜ ᱵᱟᱝ ᱫᱤᱥᱚᱢ ᱠᱟᱱᱟ, ᱟᱨ ᱟᱵᱚ ᱡᱟᱦᱟᱸ ᱥᱟᱱᱛᱟᱲ ᱦᱚᱯᱚᱱᱟᱜ ᱤᱭᱟᱹ ᱠᱟᱱᱟ ᱵᱚᱞᱮ ᱨᱤᱛᱤ ᱨᱮᱣᱟᱡᱽ ᱠᱚ ᱠᱟᱱᱟ᱾ ᱚᱱᱟ ᱠᱚᱫᱚ ᱵᱟᱝ ᱦᱤᱲᱤᱧ ᱫᱚᱨᱠᱟᱨ ᱟᱨ ᱵᱟᱝ ᱵᱟᱹᱜᱤᱭᱟᱜ ᱫᱚᱨᱠᱟᱨ᱾
ᱮᱠᱫᱚᱢ ᱡᱚᱛᱷᱟᱛ ᱠᱟᱛᱷᱟ ᱮᱠᱫᱚᱢ᱾ ᱚᱱᱟ ᱠᱚᱫᱚ ᱚᱠᱚᱭᱟᱜ ᱦᱚᱸ ᱟᱵᱚ ᱥᱟᱱᱛᱟᱲ ᱦᱚᱯᱚᱱ ᱚᱠᱚᱭᱟᱜ ᱦᱚᱸ ᱱᱚᱣᱟ ᱫᱚ ᱟᱵᱚᱣᱟᱜ ᱜᱚᱲᱟ ᱡᱟᱦᱟᱸ ᱢᱮᱱᱟᱜ ᱟᱥᱮ, ᱚᱱᱟᱴᱟᱜ ᱫᱚ ᱦᱤᱲᱤᱧ ᱵᱟᱝᱜᱮ ᱫᱚᱨᱠᱟᱨᱟ᱾
ᱦᱩᱸ ᱟᱨ ᱵᱟᱨᱦᱮ ᱨᱮᱦᱚᱸ ᱛᱟᱦᱮᱸᱱ ᱢᱮ ᱚᱲᱟᱜ ᱢᱮ ᱠᱟᱹᱢᱤ ᱢᱮ ᱟᱨ ᱡᱟᱦᱟᱸ ᱟᱵᱚᱣᱟᱜ ᱥᱚᱨᱦᱟᱭ ᱠᱟᱱᱟ ᱵᱟᱦᱟ ᱯᱚᱨᱚᱵᱽ ᱠᱚ ᱠᱟᱱᱟ ᱢᱟᱜ ᱢᱚᱬᱮ ᱠᱚ ᱪᱮᱫ ᱠᱚ ᱦᱩᱭᱩᱜ ᱛᱟᱦᱮᱸᱱᱟ ᱚᱱᱟᱠᱚ ᱥᱚᱢᱚᱭ ᱫᱚ ᱟᱯᱱᱟᱨ ᱚᱲᱟᱜ ᱵᱟᱝ ᱟᱛᱳ ᱛᱮ, ᱦᱤᱡᱩᱜ ᱫᱚᱨᱠᱟᱨ ᱠᱟᱱ ᱜᱮᱭᱟ᱾
ᱮᱠᱫᱚᱢ ᱮᱠᱫᱚᱢ᱾
ᱦᱮᱸ ᱡᱟᱹᱥᱛᱤ ᱵᱟᱝ ᱨᱮᱸᱦᱚ ᱯᱩᱱ ᱢᱚᱬᱮ ᱫᱤᱱ ᱨᱮᱱᱟᱜ ᱪᱷᱩᱴᱤ ᱦᱟᱛᱟᱣ ᱠᱟᱛᱮᱜ ᱦᱮᱡ ᱞᱟᱹᱠᱛᱤ ᱠᱟᱱᱟ᱾
ᱦᱳᱭ ᱚᱱᱟ ᱫᱚ ᱡᱷᱚᱛᱚ ᱦᱚᱲᱟᱜ ᱜᱮ ᱞᱟᱹᱠᱛᱤ ᱠᱟᱱᱟ ᱱᱚᱣᱟ ᱨᱮᱫᱚ᱾ ᱵᱟᱝᱠᱷᱟᱱ ᱫᱷᱤᱨᱮ ᱫᱷᱤᱨᱮ ᱱᱚᱣᱟ ᱠᱚᱫᱚ ᱡᱚᱛᱚ ᱦᱤᱲᱤᱧ ᱪᱟᱵᱟᱜ ᱠᱟᱱᱟ ᱥᱮ, ᱵᱟᱝ ᱦᱚᱸ ᱮ ᱢᱤᱫᱴᱷᱮᱱ ᱵᱟᱝ ᱢᱮᱫᱴᱷᱮᱱ ᱠᱟᱛᱮ ᱨᱮᱜᱮ ᱛᱚ ᱦᱤᱲᱤᱧ ᱪᱟᱵᱟᱜ ᱠᱟᱱᱟ ᱛᱚ ᱡᱷᱚᱛᱚ᱾ ᱦᱩᱰᱤᱧ ᱦᱩᱰᱤᱧ ᱜᱤᱫᱽᱨᱟᱹ ᱵᱟᱹᱵᱩ ᱠᱚ ᱡᱚᱛᱚᱠ ᱱᱚᱣᱟ ᱠᱚᱫᱚ ᱵᱟᱰᱟᱭ ᱜᱮ ᱵᱟᱠᱚ ᱵᱟᱰᱟᱭ ᱫᱟᱲᱮᱭᱟᱜ ᱠᱟᱱᱟ ᱪᱮᱫ ᱾ ᱵᱟᱝ ᱠᱟᱱᱟ ᱦᱮᱸ
ᱛᱚ ᱟᱨ ᱟᱨᱚ ᱢᱤᱫᱴᱮᱡ ᱠᱟᱛᱷᱟ ᱠᱩᱞᱤ ᱵᱟᱰᱟᱭ ᱥᱟᱱᱟᱭᱤᱫᱤᱧ ᱠᱟᱱᱟ ᱟᱯᱮ ᱫᱟ ᱚᱱᱟ ᱥᱮᱨᱢᱟ ᱫᱟᱜ ᱛᱮᱜᱮ ᱯᱮ ᱵᱟᱨ ᱫᱷᱟᱣ ᱯᱮ ᱦᱩᱲᱩ ᱠᱚᱯᱮ ᱨᱚᱦᱚᱭ ᱛᱟᱦᱮᱱᱟ ᱥᱮ ᱚᱱᱠᱟ ᱜᱟᱰᱟ ᱫᱟᱜ ᱠᱚ ᱢᱮᱱᱟᱜᱼᱟ
ᱵᱟᱝ ᱵᱟᱝ ᱵᱟᱝ ᱤᱭᱟᱹ ᱟᱞᱮ ᱫᱚ ᱫᱟᱜ ᱨᱮᱱᱟᱜ ᱫᱚ ᱛᱮᱢᱚᱱ ᱫᱚ ᱥᱚᱢᱚᱥᱥᱟ ᱵᱟᱝ ᱟᱞᱮ ᱫᱚ ᱟᱫᱚ ᱯᱩᱠᱷᱨᱤ ᱠᱚᱦᱚᱸ ᱟᱭᱢᱟ ᱯᱩᱠᱷᱨᱤ ᱠᱚ ᱢᱮᱱᱟᱜᱼᱟ ᱟᱨ ᱟᱱᱮ ᱥᱟᱵᱢᱟᱨᱥᱟᱞ ᱠᱚᱵᱤᱱ ᱟᱸᱡᱚᱢ ᱟᱠᱟᱫᱟ ᱥᱮ ᱵᱟᱝ? ᱥᱟᱢᱟᱨᱥᱟᱞ ᱢᱤᱱᱤ ᱠᱚ ᱚᱭ ᱚᱱᱮ ᱠᱚ ᱚᱱᱮ ᱚᱱᱮ ᱠᱚ ᱵᱮᱵᱚᱥᱛᱟ ᱢᱮᱱᱟᱜᱼᱟ ᱟᱫᱚ ᱱᱮᱛᱟᱨ ᱫᱚ ᱱᱚᱛᱮ ᱟᱹᱰᱤ ᱦᱚᱲ ᱟᱭᱢᱟ ᱦᱚᱲᱟᱜ ᱜᱮ ᱛᱚ ᱠᱷᱮᱛ ᱨᱮᱜᱮ ᱜᱚᱥᱟᱣ ᱠᱚ ᱢᱮᱱᱟᱜᱼᱟ ᱛᱚ
ᱦᱮᱸ ᱦᱮᱸ
ᱟᱫᱚ ᱚᱱᱠᱟᱱ ᱢᱟᱱᱮ ᱵᱤᱜᱷᱟ ᱯᱚᱛᱤ ᱦᱤᱥᱟᱹᱵ ᱠᱟᱛᱮᱫ ᱠᱚ ᱯᱚᱭᱥᱟ ᱦᱟᱛᱟᱣ ᱠᱟᱛᱮᱫ ᱠᱚ ᱫᱟᱜ ᱠᱚ ᱮᱢᱚᱜ ᱜᱮᱭᱟ ᱟᱨᱠᱤ ᱾
ᱦᱮᱸ ᱟᱨ ᱡᱟᱦᱟᱸ ᱩᱛᱩ ᱛᱮᱱᱟᱜ ᱠᱚᱯᱮ ᱪᱟᱥ ᱵᱟᱲᱟᱭ ᱛᱟᱦᱮᱱᱟ ᱥᱮ ᱵᱟᱝ?
ᱩᱛᱩ ᱠᱚᱫᱚ ᱟᱞᱮᱭᱟᱜ ᱱᱚᱣᱟ ᱟᱹᱛᱩ ᱠᱚᱨᱮ ᱫᱚ ᱟᱫᱚ ᱥᱩᱨ ᱥᱩᱨ ᱟᱹᱛᱩ ᱠᱚᱨᱮ ᱡᱟᱦᱟᱸ ᱢᱮᱱᱟᱜᱼᱟ ᱾ ᱩᱛᱩ ᱠᱚᱫᱚ ᱪᱟᱥ ᱫᱚ ᱴᱷᱤᱠ ᱵᱟᱠᱚ ᱪᱟᱥ ᱵᱟᱲᱟᱭ ᱜᱮᱭᱟ ᱾
ᱚᱭ ᱵᱟᱨ ᱯᱮ ᱦᱚᱲ ᱫᱟᱫᱟ ᱛᱟᱠᱚ ᱢᱮᱱᱟᱜ ᱵᱟᱝ ᱜᱮ ᱵᱟᱝ ᱜᱮ ᱦᱩᱲᱩ ᱟᱞᱮ ᱫᱚ ᱦᱩᱲᱩ ᱜᱮᱞᱮ ᱪᱟᱥ ᱵᱟᱲᱟᱭ ᱜᱮᱭᱟ ᱾ ᱩᱛᱩ ᱠᱚᱫᱚ ᱟᱫᱚ ᱠᱤᱪᱷᱩ ᱫᱟᱫᱟ ᱢᱮᱱᱟᱜ ᱛᱟᱠᱚᱣᱟ ᱩᱱᱠᱩ ᱜᱮ ᱡᱚᱢ ᱵᱟᱲᱟ ᱵᱟᱠᱷᱨᱟ ᱠᱚᱠᱚ ᱪᱟᱥ ᱵᱟᱲᱟᱭ ᱜᱮᱭᱟ ᱠᱚ ᱟᱨᱠᱤ ᱾ ᱠᱩᱱᱫᱽᱨᱤ ᱠᱚ ᱠᱚᱨᱚᱞᱟ ᱦᱚᱭ ᱚᱲᱟᱜ ᱨᱮ ᱡᱚᱢ ᱞᱮᱠᱟ ᱠᱩᱫᱽᱨᱤ ᱠᱚ ᱠᱚᱨᱚᱞᱟ ᱠᱚ ᱚᱱᱟ ᱠᱚᱜᱮ ᱟᱨᱠᱤ ᱾
ᱦᱮᱸ ᱚᱱᱠᱟ ᱟᱠᱷᱨᱤᱧ ᱞᱮᱠᱟ ᱫᱚ ᱵᱟᱝᱯᱮ ᱪᱟᱥᱫᱟ
ᱵᱟ ᱟᱠᱷᱨᱤᱧ ᱞᱮᱠᱟᱷᱟ ᱫᱚ ᱵᱟᱝ ᱜᱮ ᱪᱟᱥᱟ ᱾
ᱦᱮᱸ ᱛᱚ ᱟᱞᱮ ᱥᱮᱫ ᱫᱚ ᱪᱟᱥ ᱛᱟᱦᱮᱱ ᱜᱮᱭᱟ ᱠᱚ ᱵᱟᱱᱟᱨ ᱞᱮᱠᱟᱜ ᱜᱮ ᱟᱠᱷᱨᱤᱧ ᱦᱚᱸ ᱟᱨ ᱚᱲᱟᱜ ᱨᱮ ᱡᱚᱢ ᱦᱚᱸ ᱾ ᱟᱨ ᱡᱟᱦᱟᱸ ᱦᱩᱲᱩ ᱠᱚ ᱨᱚᱦᱚ‌‌ᱭ ᱨᱮᱱᱟᱜ ᱠᱟᱱᱟ ᱚᱱᱟ ᱠᱚᱫᱚ ᱵᱚᱪᱷᱚᱨ ᱨᱮᱫᱚ ᱢᱤᱫ ᱫᱷᱟᱣ ᱜᱮ ᱫᱟᱜ ᱨᱮᱱᱟᱜ ᱛᱷᱚᱲᱟ ᱜᱟᱱ ᱠᱚᱥᱴᱚ ᱢᱮᱱᱟᱜᱼᱟ ᱾
ᱦᱚᱭ ᱡᱷᱚᱛᱚ ᱡᱟᱭᱜᱟ ᱛᱚ ᱟᱫᱚ ᱵᱟᱯᱮ ᱫᱚ ᱮᱢᱱᱤ ᱛᱮᱜᱮᱚ ᱵᱩᱨᱩ ᱫᱤᱥᱚᱢ ᱦᱚᱲᱜ ᱦ
ᱚᱱᱟ ᱤᱠᱷᱟᱹᱛᱮ ᱵᱚᱪᱷᱚᱨ ᱨᱮ ᱢᱤᱫ ᱫᱷᱟᱣ ᱜᱮ ᱦᱩᱲᱩ ᱠᱚ ᱨᱚᱦᱚᱭ ᱦᱩᱭᱩᱜ ᱛᱟᱦᱮᱱᱟ ᱾
ᱚ ᱟᱪᱪᱷᱟ ᱡᱚᱢ ᱵᱟᱠᱷᱨᱟ ᱛᱮ ᱜᱮ ᱥᱮ ᱟᱠᱷᱨᱤᱧ ᱵᱟᱠᱷᱨᱟ ᱛᱮ ᱦᱚᱸ?
ᱵᱟ ᱵᱟᱝ ᱚᱱᱟ ᱫᱚ ᱡᱚᱢ ᱞᱟᱹᱜᱤᱫ ᱜᱮ ᱱᱤᱡᱮ ᱚᱲᱟᱜ ᱨᱮ ᱵᱚᱞᱮ ᱾
ᱟᱪᱪᱷᱟ
ᱟᱠᱷᱨᱤᱧ ᱫᱚ ᱡᱟᱦᱟᱸ ᱱᱚᱣᱟ ᱩᱛᱩ ᱨᱮᱱᱟᱜ ᱠᱟᱱᱟ ᱚᱱᱟ
ᱦᱟᱭ ᱦᱚᱭ
ᱠᱟᱨᱞᱟ ᱠᱚ ᱵᱷᱤᱱᱰᱤ ᱠᱚ ᱟᱨᱚ ᱱᱚᱛᱮ ᱦᱩᱭᱩᱜ ᱠᱟᱱᱟ ᱠᱩᱲᱪᱟᱹ ᱠᱚ ᱵᱮᱸᱜᱟᱲ ᱠᱚ ᱾
ᱟᱞᱮᱭᱟᱜ ᱦᱚᱸ ᱱᱚᱛᱮ ᱱᱚᱣᱟ ᱱᱟᱢᱟᱞ ᱵᱮᱝᱜᱚᱞ ᱫᱤᱥᱚᱢ ᱨᱮ ᱡᱟᱦᱟᱸ ᱱᱟᱢᱟᱞ ᱫᱤᱥᱚᱢ ᱠᱚ ᱢᱮᱱᱟᱜᱼᱟ ᱚᱱᱟ ᱠᱚ ᱚᱱᱟ ᱚᱱᱮ ᱠᱚᱨᱮᱢᱟ ᱟᱭᱢᱟ ᱠᱚ ᱪᱟᱥᱟ ᱡᱚᱛᱚ ᱜᱮ ᱚᱱᱮ ᱡᱟ ᱩᱛᱩ ᱛᱩ ᱵᱟᱠᱷᱨᱟ ᱠᱚ ᱡᱚᱛᱚ ᱜᱮ ᱪᱟᱥ ᱵᱟᱲᱟᱭᱟᱠᱚ ᱟᱠᱠᱷᱨᱤᱧ ᱞᱟᱹᱜᱤᱫ᱾
ᱦᱮᱸ
ᱦᱮᱸ ᱟᱫᱚ ᱚᱱᱮ ᱚᱱᱮ ᱠᱚᱠᱚ ᱟᱹᱠᱷᱨᱤᱧ ᱞᱟᱹᱜᱤᱫ ᱡᱟᱦᱟᱸ ᱛᱤᱱᱟᱹᱜ ᱱᱟᱢᱟᱞ ᱫᱤᱥᱚᱢ ᱠᱚ ᱢᱮᱱᱟᱜᱼᱟ ᱚᱸᱰᱮᱜᱮ ᱟᱨᱚ ᱟᱞᱮ ᱫᱚ ᱱᱚᱣᱟ ᱫᱚ ᱵᱤᱨ ᱫᱤᱥᱚᱢ ᱠᱟᱱ ᱛᱟᱞᱮᱭᱟ ᱫᱚ ᱵᱤᱨ ᱫᱮᱥᱚᱱ ᱫᱚ ᱟᱫᱚ ᱦᱚᱭ ᱫᱤᱥᱚᱢ ᱫᱚ ᱟᱫᱚ ᱡᱚᱢ ᱵᱟᱠᱷᱨᱟ ᱛᱮᱜᱮ ᱵᱮᱥᱤ ᱦᱚᱲ ᱠᱚ ᱪᱟᱥᱟ ᱟᱨᱠᱤ ᱟᱨ ᱵᱟᱝᱠᱷᱟᱱ ᱦᱳᱲᱳ ᱫᱚ ᱦᱳᱲᱳ ᱫᱚᱠᱚ ᱪᱟᱥ ᱜᱮ ᱟᱫᱚ ᱦᱩᱲᱩ ᱠᱚᱦᱚᱸ ᱟᱠᱷᱨᱤᱧ ᱞᱟᱹᱜᱤᱫ ᱠᱚ ᱪᱟᱥᱟ ᱵᱟᱝ ᱦᱟᱱᱟ ᱱᱚᱣᱟ ᱩᱛᱩ ᱵᱟᱠᱷᱨᱟ ᱫᱚ ᱠᱷᱩᱵ ᱠᱚᱢ ᱜᱮᱠᱚ ᱪᱟᱥᱟ ᱾
ᱛᱚ ᱟᱯᱮ ᱫᱚ ᱫᱚ ᱡᱟᱦᱟᱸ ᱦᱩᱲᱩ ᱠᱚᱯᱮ ᱨᱚᱦᱚᱭ ᱛᱟᱦᱮᱱᱟ ᱚᱱᱟ ᱠᱚᱫᱚ ᱟᱹᱠᱠᱷᱨᱤᱧ ᱞᱟᱹᱜᱤᱫ ᱾
ᱦᱚᱭ ᱟᱹᱠᱷᱨᱤᱧ ᱞᱟᱹᱜᱤᱫ ᱦᱚᱭ ᱾
ᱟᱻ ᱪᱮᱫ ᱛᱮᱠᱚ ᱢᱮᱱᱟ ᱦᱟᱸᱜ ᱚᱱᱟ ᱫᱚ ᱟᱯᱱᱟᱨ ᱛᱤ ᱛᱮᱜᱮ ᱨᱚᱦᱚᱭ ᱦᱩᱭᱩᱜ ᱛᱟᱦᱮᱱᱟ ᱥᱮ ᱢᱮᱥᱤᱱ ᱠᱚᱛᱮ?
ᱵᱟ ᱦᱚ ᱱᱤ ᱦᱚᱭ ᱢᱤᱫ ᱵᱟᱨ ᱥᱮᱨᱢᱟᱳᱭᱳᱜ ᱠᱟᱱᱟ ᱢᱮᱥᱤᱱ ᱛᱮᱜᱮ, ᱟᱫᱚ ᱨᱚᱦᱚᱭ ᱫᱚ ᱛᱤ ᱛᱮᱜᱮ ᱟᱫᱚ ᱤᱨ ᱠᱚᱫᱚ ᱟᱫᱚᱜ ᱢᱮᱥᱤᱱ ᱛᱮ, ᱢᱮᱥᱤᱱ ᱠᱚ ᱟᱬᱜᱚ ᱟᱠᱟᱱᱟ ᱛᱚ ᱦᱳᱭ ᱵᱟᱝᱠᱷᱟᱱ ᱞᱟᱦᱟᱛᱮ ᱛᱚ ᱛᱤ ᱛᱮᱜᱮ ᱡᱚᱛᱚ ᱤᱨ ᱠᱚ ᱨᱚᱦᱚᱭ ᱡᱚᱛᱚ ᱜᱮ ᱦᱮᱸ᱾
ᱦᱮᱸ
ᱦᱮᱸ
ᱡᱟᱦᱟᱸ ᱠᱚᱨᱮ ᱫᱚ ᱢᱮᱥᱤᱱ ᱛᱮᱜᱮ ᱡᱚᱛᱚᱣᱟᱜ ᱠᱚ ᱤᱭᱟᱹᱭᱮᱫᱟ ᱦᱩᱲᱩ ᱨᱚᱦᱚᱭ ᱵᱟᱝ ᱜᱮᱫ᱾
ᱟᱫᱚ ᱱᱮᱛᱟᱨ ᱡᱩᱜᱽ ᱫᱚᱫᱚ ᱡᱷᱚᱛᱚ ᱜᱮ ᱵᱟᱡᱟᱨ ᱫᱤᱥᱚᱢ ᱠᱚ ᱪᱟᱞᱟᱜ ᱠᱟᱱᱟ ᱢᱩᱞᱤᱥ ᱠᱟᱹᱢᱤ ᱠᱚᱫᱚ ᱱᱮᱛᱟᱨ ᱫᱚ ᱵᱟᱠᱚ ᱧᱟᱢᱚᱜ ᱠᱟᱱᱟ ᱥᱮ᱾ ᱚᱱᱟ ᱠᱷᱟᱹᱛᱤᱨ ᱛᱮᱜᱮ ᱟᱫᱚ ᱢᱮᱥᱤᱱ ᱦᱳ
ᱪᱟᱞᱟᱜ ᱠᱟᱱᱟ
ᱠᱟᱹᱢᱤ ᱠᱚ ᱪᱟᱞᱟᱜ ᱠᱟᱱᱟ ᱦᱳᱭ ᱦᱳᱭ᱾ ᱚᱱᱟ ᱠᱷᱟᱹᱛᱤᱨ ᱛᱮᱜᱮ ᱟᱫᱚ ᱢᱮᱥᱤᱱ ᱠᱚᱦᱚᱸ ᱟᱹᱜᱩ ᱠᱟᱛᱮᱜ ᱜᱮ ᱦᱩᱲᱩ ᱠᱚ ᱠᱚ ᱢᱟᱱᱮ ᱜᱮᱨ ᱦᱩᱭᱩᱜ ᱠᱟᱱᱟ ᱟᱨᱠᱤ᱾
ᱠᱟᱹᱢᱤ ᱞᱟᱹᱜᱤᱫ ᱱᱮᱛᱟᱨ ᱦᱚᱲ ᱧᱟᱢ ᱜᱮ ᱵᱟᱠᱚ ᱧᱟᱢᱚᱜ ᱠᱟᱱᱟ ᱟᱹᱰᱤ ᱢᱩᱥᱠᱤᱞ ᱥᱮᱸᱫᱽᱨᱟ ᱞᱟᱸᱜᱟ ᱩᱛᱟᱹᱨᱚᱜᱼᱟ ᱡᱟᱦᱟᱱᱟᱜ ᱜᱮ ᱡᱚ ᱡᱩᱫᱤ ᱚᱲᱟᱜ ᱫᱩᱣᱟᱹᱨᱮᱢ ᱵᱮᱱᱟᱣ ᱦᱚᱪᱚᱭᱟ ᱚᱱᱟ ᱞᱟᱹᱜᱤᱫ ᱦᱚᱸ ᱢᱤᱫ ᱵᱟᱨ ᱦᱚᱲᱮᱢ ᱦᱚᱦᱚᱣᱟᱭᱟ ᱛᱚ ᱧᱟᱢ ᱜᱮ ᱵᱟᱢ ᱧᱟᱢᱮᱭᱟ᱾
ᱦᱳᱭ ᱦᱳᱭ᱾
ᱟᱯᱱᱟᱨ ᱟᱹᱛᱩᱳ ᱵᱟᱹᱜᱤ ᱠᱟᱛᱮᱫ ᱡᱚᱛᱚ ᱠᱚᱜᱤ ᱵᱟᱨᱦᱮ ᱫᱤᱥ ᱫᱤᱥᱚᱢ ᱠᱟᱹᱢᱤ ᱠᱚ ᱪᱟᱞᱟᱜ
ᱠᱟᱹᱢᱤ ᱠᱚ ᱪᱟᱞᱟᱜ ᱠᱟᱱᱟ ᱦᱳᱭ᱾
ᱚᱱᱟ ᱠᱷᱟᱹᱛᱤᱨ ᱛᱮᱜᱮ ᱛᱚ ᱟᱹᱰᱤ ᱟᱵᱚᱣᱟᱜ ᱱᱚᱣᱟ ᱥᱚᱢᱚᱭ ᱫᱚ ᱟᱹᱰᱤᱴᱟᱜ ᱜᱮ ᱢᱟᱱᱮ ᱛᱟᱭᱱᱚᱢ ᱪᱟᱞᱟᱜ ᱠᱟᱱᱟ ᱟᱨᱚ᱾
ᱦᱮᱸ ᱡᱟᱦᱟᱱᱟᱜ ᱵᱚᱞᱮ ᱢᱤᱫᱴᱮᱡ ᱥᱚᱢᱚᱭ ᱨᱮᱵᱚᱱ ᱵᱮᱱᱟᱣ ᱦᱚᱪᱚᱭᱟᱵᱚᱱ ᱦᱩᱭ ᱦᱚᱪᱚᱭᱟ ᱚᱲᱟᱜ ᱠᱚ᱾ ᱚᱱᱟ ᱠᱚ ᱵᱟᱝ ᱦᱩᱭᱩᱜ ᱛᱟᱦᱮᱱᱟ ᱥᱮ ᱥᱩᱢᱚᱭ ᱨᱮ᱾
ᱦᱳᱭ ᱦᱳᱭ ᱦᱳᱭ᱾
ᱦᱮᱸ
ᱚᱱᱟ ᱦᱚᱸ ᱠᱟᱛᱷᱟ ᱠᱟᱱᱟ ᱟᱫᱚ ᱡᱚᱛᱚ ᱜᱮ ᱟᱵᱚ ᱦᱚᱸ ᱠᱟᱹᱢᱤ ᱵᱟᱠᱷᱨᱟ ᱛᱮᱦᱚᱸ ᱢᱟᱱᱮ ᱴᱟᱠᱟ ᱯᱚᱭᱥᱟ ᱦᱚᱸ ᱫᱚᱨᱠᱟᱨ ᱜᱮᱭᱟ ᱡᱷᱚᱛᱚ ᱥᱮᱫ ᱜᱮ ᱟᱫᱚ ᱢᱮᱱᱴᱮᱱ ᱫᱚᱨᱠᱟᱨ ᱜᱮᱭᱟ ᱟᱨᱠᱤ, ᱟᱛᱳ ᱫᱤᱥᱚᱢ ᱦᱚᱸ ᱛᱮ ᱵᱟᱡᱟᱨ ᱫᱤᱥᱚᱢ ᱦᱚᱸ ᱠᱟᱹᱢᱤ ᱠᱟᱨᱚᱱ ᱟᱹᱰᱤ ᱠᱤᱪᱷᱩ ᱜᱮ ᱧᱮᱞ ᱦᱚᱸ ᱥᱮᱬᱟ ᱨᱮᱱᱟᱜ ᱦᱚᱸ ᱛᱚ ᱢᱮᱯᱟᱨ ᱦᱮᱱᱟᱜ-ᱟ, ᱵᱟ ᱵᱟᱡᱟᱨ ᱠᱚᱨᱮ ᱦᱮᱡ ᱞᱮᱠᱷᱟᱱ ᱜᱮ ᱟᱹᱰᱤ ᱠᱤᱪᱷᱩ ᱥᱮᱬᱟ ᱦᱚᱸ ᱟᱹᱰᱤ ᱠᱤᱪᱷᱩᱢ ᱧᱟᱢᱟ᱾
ᱦᱮᱸ
ᱦᱳᱭ ᱟᱫᱚ ᱵᱟᱱᱟᱨ ᱥᱮᱫ ᱜᱮ ᱡᱟᱛᱮ ᱴᱷᱤᱠ ᱴᱷᱟᱠ ᱛᱟᱦᱮᱸᱱ ᱢᱟ ᱚᱱᱠᱟᱟᱜ ᱜᱮ ᱞᱟᱦᱟ ᱦᱩᱭᱩᱜᱼᱟ᱾
ᱦᱳᱭ ᱦᱮᱸ ᱢᱟᱫᱟ ᱚᱠᱛᱚ ᱦᱚᱸ ᱟᱭᱢᱟ ᱦᱩᱭᱱᱟ᱾ ᱤᱱᱠᱟ ᱜᱮᱞᱟᱝ ᱜᱟᱞᱢᱟᱨᱟᱜ ᱠᱟᱱᱟ ᱱᱤᱛ ᱫᱚ᱾
ᱟᱪᱪᱷᱟ ᱴᱷᱤᱠ ᱜᱮᱭᱟ ᱯᱚᱨᱮᱛᱮ ᱞᱟᱝ ᱟᱨ ᱦᱚᱸ ᱞᱟᱝ ᱜᱚᱞᱯᱷᱚᱭᱟ᱾
ᱦᱮᱸ ᱢᱟ ᱫᱚᱦᱚᱭ ᱫᱟᱹᱧ ᱦᱳᱭ᱾
ᱴᱷᱤᱠ ᱜᱮᱭᱟ ᱛᱟᱦᱚᱞᱮ᱾
ᱦᱮᱸ